ᱦᱳᱭ ᱜᱚᱝᱠᱮ ᱡᱚᱦᱟᱨ ᱜᱮ ᱡᱚᱦᱟᱨ ᱜᱮ
ᱟᱨ ᱨᱚᱲ ᱠᱚ ᱛᱤᱱᱟᱹᱜ ᱜᱟᱱ ᱟᱸᱡᱚᱢᱚᱜ᱾
ᱦᱚᱸ ᱨᱚᱲ ᱠᱚᱫᱚ ᱦᱟᱸᱜ ᱱᱟᱯᱟᱭ ᱜᱮ ᱟᱸᱡᱚᱢᱚᱜ ᱠᱟᱱ ᱛᱟᱵᱮᱱᱟ᱾
ᱟᱪᱪᱷᱟ ᱟᱪᱪᱷᱟ᱾
ᱛᱟᱦᱟᱞᱮ ᱦᱟᱸᱜ ᱜᱚᱢᱠᱮ ᱪᱮᱫ ᱠᱚᱵᱮᱱ ᱪᱤᱠᱟᱹ ᱵᱟᱲᱟᱭᱮᱫᱟ ᱟᱵᱮᱱ ᱫᱚ?
ᱪᱤᱠᱟᱹ ᱫᱚ ᱪᱮᱫ ᱦᱚᱸ ᱵᱟᱝᱟ ᱜᱚᱝᱠᱮ ᱪᱮᱫ ᱵᱤᱱ ᱞᱟᱹᱭᱟ ᱛᱮᱦᱮᱧ ᱫᱚ ᱫᱚᱢᱮ ᱥᱤᱛᱩᱝ ᱠᱟᱜᱟᱭ ᱟᱞᱮ ᱥᱮᱫ ᱫᱚ᱾ ᱟᱨ ᱚᱱᱟ ᱦᱚᱛᱮᱡ ᱛᱮ ᱚᱲᱟᱜ ᱠᱚᱨᱮ ᱜᱮ ᱛᱮᱦᱮᱧ ᱫᱚ᱾
ᱟᱪᱪᱷᱟ ᱟᱪᱪᱷᱟ ᱚ ᱱᱟᱯᱟᱭ ᱠᱟᱛᱷᱟ ᱜᱮ ᱚᱱᱟ ᱦᱚᱸ᱾
ᱦᱳᱭ ᱦᱳᱭ ᱟᱨ ᱛᱟᱦᱚᱞᱮ ᱟᱹᱵᱤᱱ ᱜᱮ ᱠᱟᱹᱢᱤ ᱠᱚ ᱪᱮᱫ ᱠᱚᱵᱮᱱ ᱠᱟᱹᱢᱤ ᱵᱟᱲᱟᱭᱮᱫᱼᱟ?
ᱟᱹᱞᱤᱧ ᱦᱚᱸ ᱪᱮᱫ ᱠᱚ ᱞᱟᱹᱭᱟ ᱱᱚᱜᱼᱚᱭ ᱱᱤᱛᱚᱜ ᱫᱚ ᱦᱟᱸᱜ ᱢᱮᱱᱟᱜ ᱟᱠᱟᱫ ᱞᱤᱧ ᱜᱮᱭᱟ ᱱᱚᱛᱮ ᱵᱟᱲᱜᱮ ᱥᱮᱫ ᱨᱮ ᱠᱟᱹᱴᱤᱡ ᱢᱮᱨᱚᱢ ᱞᱤᱧ ᱟᱲᱟᱜ ᱟᱠᱟᱫ ᱠᱚᱣᱟᱹ ᱠᱟᱹᱴᱤᱡ ᱡᱚᱱᱰᱨᱟ ᱠᱚᱞᱮ ᱮᱨ ᱵᱟᱲᱟ ᱠᱟᱫᱟ ᱛᱚ ᱟᱫᱚ ᱚᱱᱟᱜᱮ ᱦᱟᱸᱜ ᱢᱮᱨᱚᱢ ᱠᱚ ᱫᱚᱢᱮ ᱠᱚ ᱟᱲᱟᱜ ᱜᱤᱰᱤ ᱠᱟᱠᱚ ᱠᱟᱱᱟ ᱛᱚ ᱟᱫᱚ ᱚᱱᱟᱜ ᱠᱟᱹᱴᱤᱡ ᱞᱤᱧ ᱧᱮᱞ ᱵᱟᱲᱟᱭᱮᱫᱟ᱾
ᱟᱪᱪᱷᱟ ᱟᱪᱪᱷᱟ ᱟᱪᱪᱷᱟ ᱦᱮᱸ
ᱚ
ᱛᱟᱦᱚᱞᱮ ᱢᱮᱨᱚᱢᱮᱢ ᱜᱩᱯᱤ ᱠᱟᱱᱟ?
ᱦᱳᱭ ᱦᱳᱭ ᱢᱟᱱᱮ ᱦᱟ ᱡᱚᱸᱰᱨᱟ ᱠᱚ ᱱᱤᱛᱚᱜ ᱦᱟᱸᱜ ᱢᱟᱱᱮ ᱱᱚ-ᱚᱭ ᱜᱮ ᱯᱩ ᱵᱟᱲᱟ ᱠᱟᱛᱮᱫ ᱦᱟᱨᱟ ᱜᱚᱫ ᱟᱠᱟᱱ ᱛᱟᱞᱮᱭᱟ ᱟᱫᱚ ᱦᱟᱸᱜ ᱡᱩᱫᱤ ᱠᱚ ᱡᱚᱢᱟ ᱦᱟᱸᱜ ᱛᱟᱦᱚᱞᱮ ᱠᱷᱟᱱ ᱫᱚ ᱚᱱᱟ ᱫᱚ ᱦᱟᱸᱜ ᱟᱫᱚ ᱦᱟᱸᱜ ᱵᱟᱭ ᱡᱚᱜᱼᱟᱥᱮ ᱟᱫᱚ ᱚᱱᱟ ᱠᱚ ᱠᱷᱟᱹᱛᱤᱨ ᱛᱮ ᱦᱟᱸᱜ᱾
ᱦᱳᱭ ᱦᱳᱭ ᱦᱳᱭ
ᱦᱳᱭ ᱢᱟᱱᱮ ᱟᱹᱰᱤᱜᱟᱱ ᱦᱚᱲ ᱚᱱᱠᱟ ᱵᱟᱝᱠᱚ ᱟᱲᱟᱜ ᱜᱤᱰᱤ ᱟᱠᱟᱫ ᱠᱚᱣᱟᱠᱚ ᱟᱨ ᱱᱤᱡᱮᱨᱟᱜ ᱡᱤᱱᱤᱥ ᱫᱚ ᱱᱤᱡᱮ ᱜᱮ ᱧᱮᱞ ᱦᱳᱭᱳᱜ ᱛᱚ ᱦᱚᱲ ᱫᱚᱭ ᱧᱮᱞ ᱛᱟᱢᱟ ᱠᱤ ᱵᱟᱭ ᱧᱮᱞᱟ ᱦᱮᱸ ᱵᱟᱝ?
ᱦᱮᱸ ᱵᱟᱭ ᱱᱟᱯᱟᱭ ᱠᱟᱛᱷᱟ ᱜᱮ ᱟᱨ ᱛᱟᱦᱟᱞᱮ ᱜᱚᱝᱠᱮ ᱚᱱᱠᱟ ᱫᱚ ᱡᱚᱢ ᱵᱟᱲᱟ ᱠᱟᱜ ᱵᱤᱱ ᱥᱮ ᱵᱟᱝᱜᱮ?
ᱡᱚᱸᱰᱨᱟ ᱫᱚ ᱦᱟᱸᱜ ᱟᱯᱮ ᱦᱟᱸᱜ ᱟᱣᱹᱨᱤᱭᱟᱜᱼᱟ ᱱᱤᱛᱚᱜ ᱫᱚ ᱢᱟᱱᱮ ᱱᱮᱜᱼᱮ ᱦᱟᱨᱟ ᱜᱚᱫᱚᱜ ᱠᱟᱱᱟ ᱛᱚ ᱡᱚᱢ ᱫᱚ ᱦᱟᱸᱜ ᱢᱟᱲᱟᱝ ᱡᱚᱢ ᱵᱟᱲᱟ ᱦᱩᱭᱱᱟᱝ ᱢᱟᱨᱟᱝ ᱵᱚᱪᱷᱚᱨ ᱦᱚᱸ ᱵᱷᱟᱜᱤ ᱜᱮ ᱱᱚᱝᱠᱟ ᱪᱟᱥ ᱦᱩᱭ ᱞᱮᱱ ᱛᱟᱦᱮᱸᱱᱟ ᱟᱫᱚ ᱱᱤᱡᱮ ᱡᱚᱢ ᱞᱟᱹᱜᱤᱫ ᱱᱤᱡᱮ ᱡᱚᱢ ᱞᱮᱠᱟᱜᱮ ᱪᱟᱥ ᱦᱩᱭ ᱞᱮᱱ ᱛᱟᱦᱮᱸᱜᱼᱟ ᱛᱚ᱾ ᱚᱱᱟ ᱢᱟᱱᱮ ᱟᱠᱠᱷᱨᱤᱧ ᱵᱟᱲᱟ ᱞᱮᱠᱷᱟᱱ ᱫᱚ ᱦᱟᱸᱜ ᱵᱟᱝ ᱪᱟᱥ ᱵᱟᱲᱟ ᱦᱩᱭ ᱟᱠᱟᱱᱟ᱾
ᱚ ᱟᱪᱪᱷᱟ
ᱛᱟᱦᱟᱞᱮ ᱜᱚᱝᱠᱮ ᱟᱵᱮᱱ ᱫᱚ ᱦᱟᱸᱜ ᱟᱞᱮᱥᱮᱱ ᱫᱚ ᱛᱟᱦᱟᱞᱮ ᱡᱚᱱᱰᱨᱟ ᱠᱚᱫᱚ ᱠᱚ ᱪᱟᱥ ᱵᱟᱲᱟᱭ ᱜᱮᱭᱟ ᱥᱮ ᱵᱟᱝ ᱜᱮ?
ᱜᱚᱝᱠᱮ ᱠᱟᱹᱴᱤᱡ ᱦᱟᱸᱜ ᱨᱚᱲ ᱜᱮᱫ ᱜᱮᱫ ᱦᱤᱡᱩᱜ ᱠᱟᱱ ᱛᱟᱵᱤᱱᱟ᱾
ᱞᱟᱹᱭᱮᱫᱤᱱ ᱞᱤᱧ ᱛᱟᱦᱚᱞᱮ ᱜᱚᱢᱠᱮ ᱪᱮᱫ ᱠᱚ ᱞᱟᱹᱭᱟ ᱡᱚᱱᱰᱨᱟ ᱫᱚ ᱦᱟᱸᱜ ᱛᱟᱦᱚᱞᱮ ᱪᱟᱥ ᱵᱟᱲᱟᱭᱮᱫᱼᱟᱯᱮ ᱥᱮ ᱵᱟᱝᱜᱮ?
ᱜᱚᱝᱠᱮ ᱟᱞᱮ ᱠᱚᱨᱮ ᱫᱚ ᱡᱚᱱᱰᱨᱟ ᱫᱚ ᱪᱟᱥ ᱜᱮᱭᱟᱞᱮ ᱡᱚᱱᱰᱨᱟ ᱫᱚ᱾ ᱥᱮᱨᱢᱟ ᱠᱮ ᱥᱮᱨᱢᱟ ᱢᱤᱫ ᱫᱷᱟᱣ ᱠᱟᱛᱮᱜ ᱫᱚ ᱪᱟᱥ ᱜᱮᱭᱟᱞᱮ ᱟᱞᱮ ᱫᱚ᱾
ᱟᱪᱪᱷᱟ ᱟᱪᱪᱷᱟ ᱚᱱᱟ ᱢᱟ ᱱᱟᱯᱟᱭ ᱠᱟᱛᱷᱟ ᱠᱟᱱ ᱜᱮᱭᱟ ᱢᱟᱱᱮ ᱪᱟᱥ ᱞᱟᱹᱠᱛᱤᱜ ᱠᱟᱱ ᱜᱮᱭᱟ ᱦᱮᱸ ᱵᱟᱝ᱾ ᱢᱟᱱᱮ ᱪᱮᱫ ᱠᱚ ᱞᱟᱹᱭᱟ ᱚᱱᱟ ᱦᱟᱸᱜ ᱦᱩᱲᱩ ᱠᱚ ᱦᱟᱸᱜ ᱪᱮᱫ ᱠᱚ ᱞᱟᱹᱭᱟ ᱡᱚᱠᱷᱚᱱ ᱦᱟᱜ ᱜᱟᱹᱪᱷᱤ ᱠᱚ ᱠᱟᱹᱴᱤᱡ ᱦᱟᱨᱟᱜ ᱛᱟᱵᱚᱱᱟ ᱟᱫᱚ ᱩᱱ ᱥᱚᱢᱚᱭ ᱜᱮᱛᱚ ᱦᱟᱸᱜ ᱚᱱᱟ ᱡᱚᱱᱰᱟᱨᱟ ᱠᱚᱫᱚ ᱥᱮ ᱟᱯ ᱠᱟᱨᱟᱢ ᱥᱚᱢᱚᱭ ᱦᱟᱸᱜ ᱚᱱᱟ ᱠᱟᱨᱟᱢ ᱨᱮ ᱡᱮᱢᱚᱱ ᱡᱚᱱᱰᱚᱨᱟ ᱠᱚᱠᱚ ᱟᱛᱟ ᱠᱚᱠᱚ ᱮᱢᱚᱜ ᱜᱮᱭᱟ ᱟᱫᱚ ᱡᱩᱫᱤ ᱵᱟᱢ ᱪᱟᱥ ᱠᱟᱜ ᱠᱷᱟᱱ ᱦᱟᱸᱜ ᱚᱠᱟ ᱠᱚᱨᱮ ᱦᱟᱸᱜ ᱮᱢ ᱧᱟᱢᱟ ᱦᱮᱸ ᱵᱟᱝ᱾
ᱦᱳᱭ ᱦᱚᱭ
ᱛᱟᱦᱚᱞᱮ ᱟᱯᱮ ᱥᱮᱫ ᱱᱚᱝᱠᱟ ᱦᱟᱸᱜ ᱠᱟᱨᱟᱢ ᱠᱚᱫᱚ ᱦᱩᱭᱩᱜ ᱵᱟᱲᱟᱜ ᱜᱮᱭᱟ ᱥᱮ ᱵᱟᱝ ᱜᱮ
ᱪᱮᱫ ᱞᱤᱧ ᱢᱮᱱᱟ ᱜᱚᱝᱠᱮ ᱚᱱᱟ ᱦᱚᱸ ᱪᱮᱫ ᱟᱞᱮ ᱟᱹᱛᱩ ᱩᱛᱟᱹᱨ ᱨᱮᱢᱟ ᱦᱟᱜ ᱠᱟᱨᱟᱢ ᱢᱟ ᱵᱟᱝ ᱦᱩᱭᱩᱜᱼᱟ ᱛᱚᱵᱮ ᱟᱞᱮ ᱥᱩᱨ ᱥᱩᱯᱩᱨ ᱥᱮ ᱟᱞᱮ ᱟᱨ ᱢᱤᱫᱴᱟᱝ ᱴᱚᱞᱟ ᱢᱮᱱᱟᱜ ᱛᱟᱞᱮᱭᱟ ᱚᱱᱟ ᱴᱚᱞᱟ ᱨᱮᱫᱚ ᱠᱟᱨᱟᱢ ᱫᱚ ᱦᱩᱭᱩᱜ ᱜᱮᱭᱟ᱾ ᱟᱨ ᱚᱱᱟ ᱥᱟᱶᱛᱮ ᱟᱞᱮ ᱥᱩᱨ ᱥᱩᱯᱩᱨ ᱟᱭᱢᱟ ᱟᱹᱛᱩ ᱠᱚᱨᱮ ᱜᱮ ᱠᱟᱨᱟᱢ ᱦᱩᱭᱩᱜ ᱜᱮᱭᱟ ᱚᱱᱟ ᱠᱚᱨᱮ ᱜᱮ ᱧᱮᱞ ᱵᱟᱲᱟ ᱦᱩᱭ ᱟᱠᱟᱱᱟ᱾ ᱛᱚᱵᱮ ᱟᱞᱮ ᱟᱹᱛᱩ ᱩᱛᱟᱹᱨ ᱨᱮᱫᱚ ᱦᱟᱜ ᱵᱟᱝ ᱦᱩᱭᱩᱜ ᱠᱟᱱᱟ ᱠᱟᱨᱚᱱ ᱫᱚ
ᱟᱪᱪᱷᱟ ᱛᱟᱦᱚᱞᱮ ᱦᱮᱸ ᱠᱟᱨᱟᱢ ᱠᱚᱨᱮ ᱪᱮᱫ ᱞᱮᱠᱟ ᱯᱮ ᱨᱟᱹᱥᱠᱟᱹ ᱵᱟᱲᱟᱭ ᱜᱮᱭᱟ ᱥᱮ ᱵᱟᱝᱜᱮ
ᱜᱚᱝᱠᱮ ᱠᱟᱹᱴᱤᱡ ᱮ ᱴᱟᱣᱟᱨ ᱥᱮᱫ ᱵᱮᱱ ᱪᱟᱞᱟᱣ ᱞᱮᱱᱠᱷᱟᱱ ᱱᱟᱯᱟᱭ ᱠᱚᱜᱼᱟ ᱪᱮᱫᱟᱜ ᱥᱮ ᱨᱚᱲ ᱠᱟᱹᱴᱤᱡ ᱦᱩᱸ
ᱦᱳᱭ ᱦᱳᱭ ᱱᱤᱛᱚᱜ ᱦᱮᱸ ᱱᱤᱛᱚᱜ ᱵᱮᱱ ᱟᱸᱡᱚᱢ ᱮᱫᱟ
ᱦᱳᱭ ᱟᱸᱡᱚᱢᱚᱠ ᱠᱟᱱᱟ ᱱᱤᱛᱚᱝ ᱫᱚ
ᱢᱟᱱᱮ ᱱᱚᱛᱮ ᱟᱞᱮᱥᱮᱱ ᱫᱚ ᱠᱟᱹᱴᱤᱡ ᱴᱟᱣᱟᱨ ᱠᱟᱹᱴᱤᱡ ᱯᱨᱚᱵᱞᱮᱢ ᱜᱮᱭᱟᱭ ᱚᱱᱠᱟ ᱢᱟᱱᱮ ᱫᱟᱜ ᱡᱟᱹᱲᱤ ᱠᱚ ᱠᱟᱴᱤᱡ ᱠᱟᱹᱴᱤᱡ ᱦᱟᱸᱜ ᱢᱟᱱᱮ ᱦᱩᱭ ᱵᱟᱲᱟᱜ ᱠᱟᱱᱟ ᱛᱚ ᱚᱱᱟ ᱠᱷᱟᱹᱛᱤᱨ ᱛᱮ ᱦᱟᱸᱜ ᱠᱟᱹᱴᱤᱡ ᱯᱨᱚᱵᱞᱮᱢ ᱮᱫ ᱛᱟᱞᱮᱭᱟᱭ
ᱚ
ᱛᱟᱦᱚᱞᱮ ᱥᱤᱛᱩᱝ ᱠᱟᱜᱼᱟᱭ ᱥᱮ ᱵᱟᱝ ᱟᱯᱮ ᱥᱮᱫ ᱫᱚ
ᱦᱳᱭ ᱜᱚᱢᱠᱮ ᱟᱞᱮ ᱥᱮᱱ ᱢᱟ ᱦᱟᱸᱜ ᱥᱤᱛᱩᱝ ᱠᱟᱜ ᱟᱭ ᱛᱮᱦᱮᱧ ᱫᱚ, ᱚᱠᱟ ᱥᱩᱢᱚᱭ ᱟᱪᱠᱟ ᱜᱮ ᱨᱤᱢᱤᱞ ᱧᱮᱞ ᱜᱚᱫᱚᱜ ᱠᱟᱱᱟ ᱢᱚᱱᱮ ᱦᱩᱭᱩᱜᱼᱟ ᱫᱟᱜ ᱦᱤᱡᱩᱜᱼᱟ ᱦᱟᱸᱜ ᱢᱤᱫ ᱜᱷᱟᱹᱲᱤᱡ ᱠᱷᱟᱱ ᱜᱮ᱾ ᱟᱨ ᱦᱚᱸᱭ ᱟᱨ ᱢᱤᱫ ᱠᱷᱟᱱ ᱜᱮ ᱥᱤᱛᱩᱝ ᱜᱚᱫ ᱠᱟᱜ ᱠᱟᱱᱟᱭ
ᱟᱪᱪᱷᱟ ᱟᱪᱪᱷᱟ
ᱦᱳᱭ
ᱟᱞᱮ ᱥᱮᱫ ᱦᱚᱸ ᱦᱚᱞᱟ ᱢᱟᱫᱷᱮᱨ ᱫᱚ ᱦᱟᱸᱜ ᱫᱚᱢᱮ ᱫᱟᱜ ᱵᱟᱲᱟ ᱠᱮᱫᱟᱭ ᱟᱫᱚ ᱦᱟᱸᱜ ᱛᱮᱦᱮᱧ ᱫᱚ ᱦᱟᱸᱜ ᱠᱟᱹᱴᱤᱡ ᱨᱤᱢᱤᱞ ᱨᱤᱢᱤᱞ ᱵᱷᱟᱵᱽ ᱜᱮ ᱧᱮᱞᱚᱜ ᱠᱟᱱᱟ ᱛᱚ
ᱚ ᱚ
ᱱᱟᱯᱟᱭ ᱠᱟᱛᱷᱟ ᱜᱚᱢᱠᱮ ᱨᱚᱲ ᱵᱟᱝ ᱟᱸᱡᱚᱢᱚᱜ ᱠᱟᱱ ᱛᱟᱵᱤᱱᱟ ᱦᱮᱞᱳ ᱜᱚᱝᱠᱮ ᱨᱚᱲ ᱠᱟᱹᱴᱤᱡ ᱰᱤᱥᱴᱟᱵ ᱮᱫ ᱛᱟᱵᱮᱱᱟᱭ ᱨᱚᱲ ᱵᱟᱝ ᱞᱤᱧ ᱟᱸᱡᱚᱢ ᱧᱟᱢᱮᱭᱟ